ᱦᱮᱞᱳ,
ᱦᱮᱞᱳ ᱜᱚᱝᱠᱮ ᱡᱚᱦᱟᱨ ᱜᱮ!
ᱦᱳᱭ ᱡᱚᱦᱟᱨ ᱜᱮ, ᱡᱚᱦᱟᱨ ᱜᱮ᱾
ᱟᱱ ᱜᱚᱝᱠᱮ ᱱᱟᱯᱟᱭ ᱵᱟᱲᱟ ᱜᱮ?
ᱦᱳᱭ ᱱᱟᱯᱟᱭ ᱜᱮ ᱱᱷᱟᱸᱜ ᱟᱞᱮ ᱫᱚ, ᱟᱵᱤᱱ ᱜᱮ ᱪᱮᱫ ᱞᱮᱠᱟ?
ᱟᱞᱤᱧ ᱜᱚ ᱟᱹᱞᱤᱧ ᱦᱚᱸ ᱜᱚᱝᱠᱮ ᱮᱠᱷᱚᱱ ᱫᱚ ᱱᱟᱯᱟᱭ ᱵᱟᱲᱟ ᱜᱮ ᱢᱮᱱᱟᱜ ᱞᱤᱧᱟ᱾
ᱦᱳᱭ ᱦᱳᱭ ᱦᱳᱭ᱾
ᱟᱨ ᱜᱚᱝᱠᱮ ᱟᱯᱮ ᱠᱚᱥᱮᱫ ᱫᱟᱜ ᱡᱟᱹᱲᱤ ᱫᱚ ᱚᱠᱟ ᱞᱮᱠᱟ?
ᱚ ᱦᱳᱭ ᱟᱞᱮᱥᱮᱫ ᱫᱟᱜ ᱡᱟᱹᱲᱤ ᱫᱚ ᱦᱚᱞᱟ ᱠᱤᱪᱷᱩ ᱚ ᱦᱚᱞᱟ ᱢᱟᱫᱷᱮᱨ ᱠᱷᱚᱱ ᱫᱚ ᱠᱤᱪᱷᱩ ᱛᱷᱚᱲᱟ ᱛᱷᱚᱲᱟᱭ ᱠᱚᱢ ᱧᱚᱜ ᱠᱟᱜ ᱟᱭ ᱫᱟᱜ ᱫᱚ, ᱚ ᱥᱤᱛᱩᱝ ᱧᱚᱜ ᱮ ᱠᱟᱱᱟᱭ ᱰᱷᱮᱨ ᱜᱮ᱾ ᱚᱱᱮ ᱚᱸᱠᱟ ᱢᱮᱱᱟᱜ ᱦᱟᱛᱟᱲᱟ ᱟᱨ ᱟᱯᱮ ᱠᱚᱥᱮᱫ ᱜᱮ ᱪᱮᱫ ᱞᱮᱠᱟ?
ᱟᱞᱮ ᱠᱚᱥᱮᱫ ᱫᱚ ᱛᱮᱦᱤᱧ ᱜᱟᱯᱟ ᱫᱚ ᱦᱟᱸᱜ ᱵᱟᱭ ᱫᱟᱜ ᱟᱠᱟᱫᱟ ᱢᱤᱫ ᱥᱚᱯᱛᱟ ᱜᱟᱱ ᱞᱟᱦᱟ ᱧᱚᱜ ᱮ ᱫᱟᱜ ᱟᱠᱟᱫ ᱛᱟᱦᱮᱸᱱᱟ ᱟᱨ ᱮᱠᱷᱚᱱ ᱫᱚ ᱦᱟᱸᱜ ᱟᱹᱣᱨᱤ ᱫᱟᱜᱽᱼᱟ᱾
ᱦᱳᱭ ᱦᱳᱭ ᱦᱳᱭ᱾
ᱟᱨ ᱜᱚᱝᱠᱮ ᱟᱯᱮ ᱠᱚᱥᱮᱫ ᱫᱚ ᱮᱨ ᱟᱯᱷᱚᱨ ᱠᱚᱫᱚ ᱦᱩᱭ ᱮᱱᱟ ᱥᱮ ᱟᱹᱣᱨᱤ?
ᱦᱳᱭ ᱦᱳᱭ ᱮᱠᱫᱚᱢ ᱮᱨ ᱟᱯᱷᱚᱨ ᱠᱚᱫᱚ ᱦᱩᱭ ᱥᱟᱹᱛ ᱟᱠᱟᱱᱟ, ᱱᱮᱛᱚᱜ ᱡᱩᱫᱤ ᱛᱷᱚᱲᱟ ᱜᱟᱱᱼᱮ ᱫᱟᱜ ᱧᱚᱜ ᱞᱮᱠᱷᱟᱱ ᱜᱮ ᱟᱞᱮ ᱞᱮ ᱨᱚᱦᱚᱭ ᱞᱮ ᱮᱦᱚᱵᱚᱜᱼᱟ ᱞᱮ ᱟᱨ ᱵᱟᱠᱤ ᱦᱚᱸ ᱡᱚᱛᱚ ᱦᱚᱲ ᱦᱚᱸ ᱟᱨ ᱱᱚᱝᱠᱟ ᱟᱞᱮᱠ ᱥᱩᱨ ᱥᱩᱨ ᱠᱚᱨᱮᱱ ᱦᱚᱲ ᱦᱚᱸ ᱡᱚᱛᱚ ᱦᱚᱲ ᱠᱚ ᱤᱭᱟᱹᱣ ᱠᱟᱜᱼᱟ ᱛᱚ, ᱟᱨ ᱡᱚᱛᱚ ᱦᱚᱲ ᱜᱮᱠᱚ ᱨᱚᱦᱚᱭᱮᱼᱟ ᱠᱚ ᱟᱞᱮ ᱜᱮ ᱛᱷᱚᱲᱟ ᱠᱤᱪᱷᱩ ᱞᱮ ᱛᱟᱭᱱᱚᱢ ᱧᱚᱜ ᱟᱠᱟᱱᱟ,
ᱦᱚᱸ,
ᱦᱳᱭ ᱦᱳᱭ᱾
ᱜᱚᱝᱠᱮ ᱛᱟᱦᱮᱞᱮ ᱟᱯᱮ ᱥᱮᱫ ᱫᱚ ᱞᱟᱦᱟ ᱧᱚᱜ ᱜᱮ ᱫᱟᱜ ᱟᱠᱟᱫᱟ ᱡᱟᱹᱱᱤᱡ ᱚᱱᱟᱛᱮ ᱮᱨ ᱯᱷᱚᱨ ᱠᱚᱦᱚᱸ ᱢᱟᱱᱮ ᱥᱟᱹᱛ ᱟᱠᱟᱱ ᱛᱟᱯᱮ
ᱦᱳᱭ ᱦᱳᱭ᱾ ᱦᱳᱭ ᱦᱳᱭ ᱟᱞᱮ ᱫᱚ ᱛᱷᱚᱲᱟ ᱞᱟᱦᱟ ᱠᱤᱪᱷᱩᱭ ᱧᱚᱜ ᱠᱷᱚᱱ ᱜᱮ ᱫᱟᱜ ᱧᱚᱜ ᱟᱠᱟᱜᱼ ᱟᱭ, ᱦᱩᱸ ᱦᱩᱸ ᱾
ᱟᱞᱮ ᱥᱮᱫ ᱫᱚ ᱜᱚᱝᱠᱮ ᱢᱟᱱᱮ ᱱᱮᱜᱼᱮ ᱦᱚᱞᱟ ᱢᱟᱫᱷᱮᱨ ᱚᱱᱟ ᱡᱟᱦᱟᱸᱭ ᱫᱟᱜ ᱠᱟᱜ ᱚᱱᱟ ᱫᱟᱜ ᱯᱚᱨ ᱜᱮ ᱱᱚᱜᱼᱚᱭ ᱮᱨ ᱟᱯ ᱯᱷᱳᱨ ᱞᱮ ᱫᱷᱩᱨᱟᱹᱣ ᱜᱚᱜ ᱟᱠᱟᱱᱟ ᱦᱟᱸᱜ ᱟᱫᱚ ᱟᱞᱮᱥᱮᱫ ᱫᱚ ᱦᱟᱸᱜ ᱞᱮᱴ ᱧᱚᱜᱚᱜ ᱜᱮᱭᱟ᱾
ᱦᱩᱸ ᱦᱩᱸ ᱴᱷᱤᱠ ᱴᱷᱤᱠ᱾
ᱟᱨ ᱜᱚᱝᱠᱮ ᱟᱯᱮᱥᱮᱫ ᱫᱚ ᱵᱚᱪᱷᱚᱨ ᱨᱮ ᱢᱟᱱᱮ ᱚᱠᱟ ᱞᱮᱠᱟ ᱪᱟᱥ ᱮᱫ
ᱟᱨ ᱛᱚᱵᱮ ᱪᱮᱫ ᱞᱮᱠᱟ? ᱦᱳᱭ ᱦᱩᱲᱩ ᱠᱚᱫᱚ ᱢᱤᱫ ᱫᱷᱟᱣ ᱜᱮᱞᱮ ᱪᱟᱥ ᱮᱜᱼᱟ ᱟᱨ ᱵᱟᱹᱠᱤ ᱢᱮᱱᱟᱜ ᱜᱮᱭᱟ, ᱚ ᱛᱤᱞ ᱠᱩ ᱥᱩᱨᱵᱩᱡᱟ ᱠᱚ ᱟᱨ ᱛᱩᱲᱤ ᱠᱚᱞᱮ ᱪᱟᱥ ᱜᱮᱭᱟ ᱯᱟᱴ ᱠᱚᱞᱮ ᱪᱟᱥ ᱜᱮᱭᱟ ᱩᱛᱩ ᱡᱤᱱᱤᱥ ᱠᱚ ᱟᱹᱞᱩ, ᱵᱮᱸᱜᱟᱲ, ᱠᱩᱭᱪᱟᱹ ᱵᱤᱞᱟᱹ- ᱛᱤ ᱠᱩ ᱚᱱᱟ ᱠᱤᱪᱷᱩ ᱰᱷᱮᱨ ᱜᱮᱞᱮ ᱪᱟᱥ ᱮᱜᱼᱟ᱾
ᱟᱞᱮ ᱥᱮᱫ ᱦᱚᱸ ᱜᱚᱝᱠᱮ ᱚᱸᱠᱟ ᱜᱮ ᱢᱟᱱᱮ ᱫᱟᱜ ᱮᱱᱮ ᱥᱮᱨᱢᱟ ᱡᱟᱹᱲᱤ ᱫᱟᱜ ᱛᱮᱜᱮ ᱡᱟᱦᱟᱸ ᱞᱮ ᱪᱟᱥᱼᱟ ᱟᱨ ᱚᱸᱠᱟ ᱱᱟᱹᱭ ᱠᱚ ᱥᱮ ᱠᱮᱱᱮᱞ ᱠᱚᱫᱚ ᱵᱟᱹᱱᱩᱜ ᱠᱟᱫᱟ, ᱟᱫᱚ ᱥᱮᱨᱢᱟ ᱡᱟᱹᱲᱤ ᱫᱟᱜ ᱜᱮ ᱡᱩᱚᱫᱤ ᱱᱟᱯᱟᱭ ᱧᱚᱜᱼᱟ ᱫᱟᱜ ᱠᱷᱟᱡ ᱫᱚ ᱪᱟᱥ ᱦᱩᱭᱩᱜ ᱛᱟᱦᱮᱸᱱᱟ, ᱟᱨ ᱚᱝᱠᱟ ᱢᱟᱱᱮ ᱞᱟᱹᱴᱩ ᱡᱟᱦᱟᱸᱱ ᱯᱩᱠᱷᱨᱤ ᱠᱚᱦᱚᱸ ᱵᱟᱹᱱᱩᱜ ᱠᱟᱫᱟ, ᱟᱫᱚ ᱚᱱᱟᱛᱮ ᱟᱞᱮ ᱥᱮᱫ ᱦᱚᱸ ᱦᱩᱲᱩ ᱫᱚ ᱢᱤᱫ ᱫᱷᱟᱣ ᱜᱮᱞᱮ ᱪᱟᱥ ᱛᱟᱦᱮᱸᱱᱟ ᱵᱚᱪᱷᱚᱨ ᱨᱮ ᱢᱤᱫ ᱫᱷᱟᱣ ᱜᱮ ᱱᱤᱭᱟᱹ ᱡᱟᱹᱯᱩᱫ ᱫᱤᱱ ᱜᱮ ᱟᱨ ᱚᱱᱟ ᱟᱵᱮᱱ ᱡᱟᱦᱟᱸ ᱞᱮᱠᱟ ᱵᱮᱱ ᱞᱟᱹᱭ ᱠᱮᱫ ᱫᱷᱚᱨᱚᱱ ᱠᱚᱨᱮ ᱫᱚ ᱚᱱᱟ ᱛᱤᱞᱢᱤᱧ ᱠᱚ, ᱛᱩᱲᱤ ᱠᱚ, ᱠᱷᱚᱥᱞᱟ ᱠᱚ, ᱟᱨ ᱤᱭᱟᱹ
ᱚᱱᱟ ᱠᱚᱫᱚ ᱦᱟᱸᱜ ᱚᱱᱟ ᱠᱚᱫᱚ ᱟᱯᱮ ᱦᱚᱸᱯᱮ ᱪᱟᱥ ᱜᱮᱭᱟ ᱟᱯᱮ ᱦᱚᱸᱯᱮ ᱪᱟᱥ ᱜᱮᱭᱟ ᱦᱳᱭᱥᱮ᱾ ᱦᱳᱭ ᱛᱚᱵᱮ ᱥᱚᱢᱟᱱ ᱥᱚᱢᱟᱱ ᱜᱮᱵᱚᱱ ᱪᱟᱥ ᱮᱼᱟ ᱟᱯᱮ ᱥᱮᱫ ᱦᱚᱸ ᱟᱹᱭ ᱵᱟᱹᱲ ᱵᱟᱹᱲ ᱛᱤ ᱫᱚ ᱵᱟ ᱟᱞᱮ ᱥᱮᱫ ᱦᱚᱸ ᱵᱟᱹᱲᱛᱤ ᱫᱚ ᱵᱟᱝ ᱟᱨ ᱤᱱᱟᱹ ᱠᱤᱪᱷᱩ ᱯᱚᱨ ᱨᱮ ᱟᱨ ᱪᱮᱜ ᱠᱩᱯᱮ ᱟᱯᱮᱫᱚ ᱯᱮ ᱪᱟᱥ ᱜᱮᱭᱟ? ᱟᱨ
ᱟᱨ ᱚᱝᱠᱟ ᱫᱚ ᱡᱚᱱᱰᱨᱟ ᱠᱚ ᱪᱟᱥ ᱵᱟᱲᱟᱭ ᱦᱳᱭᱳᱜ ᱛᱟᱦᱮᱸᱱᱟ᱾
ᱦᱳᱭ᱾
ᱡᱚᱱᱰᱨᱟ ᱜᱩᱦᱩᱢ
ᱦᱳᱭ ᱦᱚ᱾
ᱴᱷᱤᱠ
ᱦᱩᱸ ᱦᱩᱸ ᱤᱱᱟ ᱠᱚᱜᱮ ᱯᱮ ᱪᱟᱥᱟ ᱦᱳᱭ ᱥᱮ᱾ ᱦᱳᱭ ᱦᱳᱭ ᱟᱪᱪᱷᱟ ᱜᱚᱝᱠᱮ ᱢᱤᱫᱴᱮᱡ ᱠᱟᱛᱷᱟ ᱠᱩᱠᱞᱤ ᱞᱤᱧ ᱫᱚᱦᱚ ᱠᱮᱭᱟ ᱦᱳᱭ,
ᱦᱳᱭ᱾
ᱮᱸᱜ ᱟᱵᱩ ᱥᱟᱱᱛᱟᱞ ᱥᱚᱢᱟᱡ ᱨᱮ ᱦᱟᱺᱰᱤ ᱫᱚ ᱛᱤᱱᱟᱹᱜ ᱞᱟᱹᱠᱛᱤᱭᱟᱱᱟᱜ ᱵᱚᱥ ᱛᱩ ᱠᱟᱱᱟ ᱟᱨ ᱦᱟᱺᱰᱤ ᱮᱸᱫ ᱫᱚᱦᱚ ᱠᱟᱛᱮᱜ ᱥᱮ ᱟᱵᱚᱣᱟᱜ ᱥᱚᱢᱟᱡ ᱨᱮᱭᱟᱜ ᱠᱟᱱ ᱠᱷᱟᱱ ᱚ ᱛᱚ ᱛᱤᱱᱟᱹᱜ ᱜᱟᱱ ᱞᱟᱵᱷ ᱞᱚᱠᱥᱟᱱ ᱦᱩᱭᱩᱜ ᱠᱟᱱᱟ, ᱛᱷᱚᱲᱟ ᱠᱟᱹᱴᱤᱡ ᱞᱟᱹᱭ ᱧᱚᱜ ᱵᱮᱱ᱾
ᱚ ᱦᱳᱭ, ᱟᱹᱰᱤ ᱡᱚᱛᱷᱟᱛ ᱠᱩᱠᱞᱤ ᱵᱮᱱ ᱫᱚᱦᱚ ᱟᱠᱟᱫᱟ ᱚᱱᱟ ᱞᱟᱹᱜᱤᱫ ᱜᱮ ᱟᱭᱢᱟ ᱥᱟᱨᱦᱟᱣ ᱠᱩᱠᱞᱤ ᱫᱚᱦᱚ ᱞᱟᱹᱜᱤᱫ, ᱫᱚ ᱦᱟᱺᱰᱤ ᱡᱟᱦᱟᱸ ᱫᱚ ᱢᱟᱱᱮ ᱟᱹᱰᱤ ᱟᱹᱰᱤ ᱦᱟᱯᱲᱟᱢ ᱠᱷᱚᱡ ᱠᱚ ᱫᱚᱦᱚ ᱟᱹᱜᱩ ᱟᱠᱟᱫᱟ ᱥᱮ ᱦᱟᱺᱰᱤ ᱫᱚ ᱟᱵᱚᱣᱟᱜ ᱢᱤᱫᱴᱟᱝ ᱵᱚᱸᱜᱟ ᱞᱮᱠᱟᱱᱟᱜ ᱥᱟᱯᱟᱵ ᱞᱮᱠᱟᱛᱮ ᱠᱚ ᱵᱮᱣᱦᱟᱨ ᱟᱹᱜᱩ ᱠᱟᱫᱟ
ᱦᱳᱭ ᱦᱳᱭ ᱦᱳᱭ᱾
ᱟᱫᱚ ᱚᱱᱟ ᱫᱚ ᱦᱟᱺᱰᱤ ᱫᱚ ᱱᱟᱯᱟᱭ ᱫᱚ ᱱᱟᱯᱟᱭ ᱜᱮᱭᱟ, ᱢᱤᱫ ᱠᱟᱛᱷᱟ ᱛᱮᱫᱚ ᱡᱮ ᱢᱮᱱᱛᱮ ᱵᱚᱸᱜᱟ ᱵᱚᱱ ᱪᱚᱰᱚᱨ ᱟᱠᱚ ᱠᱟᱱᱟ, ᱱᱤᱭᱟᱹ ᱦᱟᱺᱰᱤ ᱫᱚ ᱱᱟᱯᱟᱭ ᱜᱮᱭᱟ, ᱟᱨ ᱟᱵᱚ ᱡᱮ ᱥᱚᱢᱟᱡ ᱨᱮ ᱡᱟ ᱦᱟᱺᱰᱤ ᱧᱩ ᱠᱟᱛᱮᱜ ᱥᱮ ᱦᱟᱺᱰᱤ ᱯᱟᱹᱣᱨᱟᱹ ᱠᱷᱟᱹᱛᱤᱨ ᱡᱟᱦᱟᱸ ᱥᱚᱢᱟᱡ ᱵᱟᱹᱲᱤᱡᱚᱜ ᱠᱟᱱ ᱱᱚᱣᱟ ᱠᱟᱛᱷᱟ ᱫᱚ ᱢᱟᱱᱮ ᱱᱚᱣᱟ ᱫᱚ ᱟᱵᱚ ᱫᱚ ᱵᱟᱹᱲᱤᱡ ᱵᱷᱟᱵᱽ ᱛᱮᱵᱚᱱ ᱵᱮᱵᱚᱦᱟᱨ ᱮᱫᱟ᱾ ᱢᱟᱱᱮ ᱱᱚᱣᱟ ᱡᱟᱦᱟᱸ ᱵᱚᱸᱜᱟ ᱥᱟᱨᱮᱡ ᱦᱟᱺᱰᱤ ᱱᱤᱭᱟ ᱫᱚ ᱵᱚᱸᱜᱟ ᱢᱚᱛᱚᱡ ᱞᱟᱹᱜᱤᱫ ᱜᱮ ᱠᱟᱱᱟ ᱵᱚᱸᱜᱟ ᱥᱟᱨᱮᱡ ᱦᱟᱺᱰᱤ ᱫᱚ ᱥᱟᱶᱛᱮ ᱩᱱ ᱩᱱ ᱡᱚᱠᱷᱚᱱ ᱜᱮ ᱡᱟ ᱢᱤᱫ ᱯᱷᱩᱲᱩᱜ ᱜᱟᱱ ᱵᱚᱱ ᱧᱩ ᱠᱮᱫᱟ ᱚᱱᱟᱜᱮ, ᱡᱮ ᱢᱮᱱᱛᱮ ᱚᱱᱟ ᱦᱟᱺᱰᱤ ᱟᱢ ᱜᱟᱡ ᱡᱮᱢ ᱧᱩᱭᱟ ᱥᱮᱢ ᱧᱩ ᱜᱩᱲᱫᱷᱟᱹᱢ ᱠᱚᱣᱟ ᱱᱚᱝᱠᱟ ᱞᱮᱠᱟ ᱫᱚ ᱵᱟᱝ ᱠᱟᱱᱟ, ᱵᱚᱸᱜᱟ ᱧᱩᱛᱩᱢ ᱦᱟᱺᱰᱤ ᱫᱚ ᱵᱚᱸᱜᱟ ᱥᱩᱢᱩᱝ ᱜᱮ ᱟᱨ ᱩᱱᱟᱹᱜ ᱥᱮ ᱵᱟᱨᱯᱮ ᱴᱩᱠᱩᱡ ᱫᱚ ᱵᱚᱸᱜᱟ ᱧᱩᱛᱩᱢ ᱛᱮᱦᱚᱸ ᱵᱟᱵᱚᱱ ᱫᱚᱦᱚᱭᱟ᱾ ᱵᱚᱸᱜᱟ ᱧᱩᱛᱩᱢ ᱛᱮᱫᱚ ᱵᱚᱱ ᱫᱚᱦᱚᱭᱟ ᱛᱷᱚᱲᱟ ᱜᱟᱱ ᱜᱮ, ᱠᱤᱱᱛᱷᱩ ᱚᱱᱟ ᱫᱚ ᱟᱵᱚ ᱧᱩᱨ ᱦᱳᱭ ᱟᱵᱚ ᱧᱩ ᱠᱷᱟᱹᱛᱤᱨ ᱚᱱᱟ ᱫᱚ ᱡᱟᱹᱥ ᱡᱟᱹᱥᱛᱤ ᱠᱟᱭ ᱛᱮᱵᱚᱱ ᱫᱚᱦᱚᱭᱮᱫᱟ ᱟᱨ ᱡᱟᱹᱥᱛᱤ ᱵᱚᱱ ᱧᱩᱭᱮᱜ ᱠᱷᱟᱹᱛᱤᱨ ᱚᱱᱟ ᱟᱵᱚᱼᱼ ᱟᱵᱚ ᱚᱠᱟ ᱢᱚᱡᱽ ᱰᱟᱦᱟᱨ, ᱚᱠᱟ ᱵᱟᱹᱲᱤᱡ ᱰᱟᱦᱟᱨ, ᱚᱱᱟ ᱵᱟᱵᱚᱱ ᱵᱩᱡᱷᱟᱹᱣ ᱫᱟᱲᱭᱟᱜ ᱠᱟᱱᱟ᱾ ᱟᱨ ᱱᱚᱣᱟ ᱠᱷᱟᱹᱛᱤᱨ ᱜᱮ ᱢᱟᱱᱮᱼᱼ ᱵᱟᱹᱲᱤᱡ ᱫᱚ ᱦᱩᱭᱩᱜ ᱠᱟᱱᱟ ᱥᱮ ᱟᱹᱰᱤ ᱠᱟᱹᱴᱤᱡ ᱠᱟᱹᱴᱤᱡ ᱠᱷᱚᱡ ᱜᱮᱼᱼ ᱵᱚᱭᱦᱟ ᱛᱟᱠᱚ ᱠᱚᱦᱚᱸ ᱠᱚ ᱥᱮᱲᱟᱭᱮᱫᱟ ᱧᱩ ᱠᱚ ᱡᱚᱫᱤ ᱚᱲᱟᱜ ᱨᱮᱱᱼᱼ ᱟᱭᱳ ᱵᱟᱵᱟ ᱛᱟᱠᱚ ᱥᱮ ᱫᱟᱫᱟ ᱛᱟᱠᱚ ᱠᱚ ᱧᱩᱭᱟ ᱛᱚ ᱵᱚᱭᱦᱟᱼᱼ ᱟᱠᱚ ᱫᱚ ᱪᱮᱫ ᱠᱚ ᱥᱮᱬᱟᱭᱟ ᱚᱱᱟ ᱠᱚ ᱥᱮᱬᱟᱭᱟ ᱟᱭᱳᱼᱵᱟᱵᱟ ᱛᱟᱠᱚ ᱡᱩᱫᱤ ᱦᱳᱭ ᱟᱭᱳ ᱵᱟᱵᱟ ᱛᱟᱠᱚ ᱡᱟᱦᱟᱸ ᱞᱮᱠᱟ ᱜᱟᱭᱤᱰᱼᱼ ᱠᱚ ᱮᱢᱟ ᱵᱚᱱᱟ ᱚᱱᱠᱟ ᱜᱮᱥᱮ, ᱜᱤᱫᱽᱨᱟᱹ ᱫᱚ ᱠᱚ ᱥᱮᱬᱟᱭᱟ᱾
ᱦᱳᱭ ᱥᱮᱬᱟᱭᱟ᱾ ᱟᱫᱚ ᱚᱱᱟ ᱠᱷᱟᱹᱛᱤᱨ ᱜᱮ ᱛᱷᱚᱲᱟ ᱢᱚᱸᱡᱽ ᱠᱟᱛᱷᱟ ᱜᱮᱵᱮᱱ ᱞᱟᱹᱭ ᱠᱮᱜᱼᱟ ᱵᱮᱱ ᱵᱷᱟᱹᱜᱤ ᱜᱮᱵᱮᱱ ᱞᱟᱹᱭ ᱠᱮᱜᱼᱟ᱾ ᱟᱨ ᱱᱤᱛᱚᱜ ᱦᱟᱹᱰᱤ ᱯᱟᱹᱣᱨᱟᱹ ᱫᱚ ᱚᱱᱮ ᱠᱚ ᱢᱮᱱ ᱞᱮᱠᱟ ᱛᱷᱚᱲᱟ ᱜᱟᱱᱮᱢ ᱫᱚᱦᱚᱭ ᱠᱷᱟᱱ ᱫᱚ ᱯᱩᱡᱟᱹ ᱞᱮᱠᱟ ᱦᱩᱭᱩᱜᱼᱟ᱾ ᱪᱚᱰᱚᱨ ᱥᱟᱨᱮ ᱦᱟᱹᱰᱤ ᱵᱚᱸᱜᱟ ᱥᱟᱨᱮᱡ ᱦᱟᱺᱰᱤ ᱦᱩᱭᱩᱜᱼᱟ, ᱟᱨ ᱡᱩᱫᱤ ᱴᱩᱠᱩᱡ ᱴᱩᱠᱩᱡᱼᱼ ᱚᱱᱟ ᱫᱚ ᱦᱩᱭᱩᱜᱼᱟ
ᱦᱮᱞᱳ
ᱦᱳᱭ ᱟᱸᱡᱚᱢᱚᱜ ᱠᱟᱱᱟ ᱜᱚᱝᱚᱢᱮ
ᱦᱮᱸ ᱱᱟᱥᱮᱱᱟᱜ ᱴᱟᱣᱟᱨ ᱰᱤᱥᱴᱟᱵᱮᱫ ᱛᱟᱦᱮᱱᱟ ᱦᱳᱭ ᱟᱸᱡᱚᱢᱚᱜ ᱠᱟᱱᱟ ᱱᱤᱛ ᱫᱚ᱾
ᱦᱳᱭ ᱢᱮᱱᱮᱫ ᱠᱟᱱᱟ ᱞᱤᱧᱚᱱ ᱦᱟᱺᱰᱤ ᱯᱟᱹᱣᱨᱟᱹ ᱠᱷᱟᱹᱛᱤᱨ ᱛᱮᱜᱮ ᱟᱵᱚᱣᱟᱜ ᱥᱚᱢᱟᱡᱽ ᱠᱚᱦᱚᱸᱼᱼ ᱤᱭᱟᱹ ᱵᱟᱹᱲᱤᱡᱚᱜ ᱠᱟᱱᱟ, ᱟᱨ ᱜᱷᱟᱨᱚᱸᱡᱽ ᱠᱚᱦᱚᱸ ᱵᱟᱝ ᱯᱚᱨᱤᱵᱚᱨ ᱛᱚᱱᱚᱜ ᱠᱟᱱᱟ᱾ ᱟᱨ ᱠᱤᱪᱷᱩ ᱠᱤᱪᱷᱩ ᱡᱜᱟ ᱨᱮᱫᱚ ᱦᱟᱹᱰᱤ ᱯᱟᱹᱣᱨᱟᱹ ᱠᱷᱟᱹᱛᱤᱨ ᱛᱮᱜᱮ ᱚᱞᱚᱜ ᱯᱟᱲᱦᱟᱜ ᱜᱤᱫᱽᱨᱟᱹ ᱦᱚᱸᱠᱚᱼ
ᱦᱳᱭ ᱦᱳᱭ
ᱦᱮᱞᱳ
ᱦᱳᱭ ᱟᱸᱡᱚᱢᱚᱜ ᱠᱟᱱᱟ ᱜᱚᱝᱠᱮ
ᱜᱚᱝᱠᱮ ᱟᱵᱮᱱᱟᱜ ᱠᱟᱹᱴᱤᱡ ᱴᱟᱣᱟᱨ ᱮ ᱰᱤᱥᱴᱟᱵᱽ ᱮᱫᱟ ᱠᱤ ᱟᱫᱚᱢ ᱡᱚᱠᱷᱚᱱ ᱠᱟᱴᱟ ᱠᱟᱴᱟ ᱨᱚᱲ ᱟᱸᱡᱚᱢᱚᱜ ᱠᱟᱱᱟ᱾
ᱦᱳᱭ ᱜᱮᱫᱚᱜ ᱠᱟᱱᱟᱼᱼ
ᱦᱮᱞᱳ